ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱟ ᱪᱮᱫ ᱞᱮᱠᱟ ᱱᱟᱯᱟᱭ ᱵᱟᱲᱟ ᱜᱮ?
ᱦᱮᱸ ᱱᱤᱛ ᱵᱮᱲᱟ ᱫᱚ ᱱᱟᱯᱟᱭ ᱜᱮ, ᱟᱯᱮ ᱜᱮ ᱚᱠᱟᱞᱮᱠᱟ ᱢᱮᱱᱟᱜ ᱟᱠᱟᱫ ᱯᱮᱭᱟ?
ᱦᱮᱸ ᱟᱞᱮ ᱦᱚᱸ ᱱᱟᱯᱟᱭ ᱜᱮ, ᱨᱚᱲ ᱫᱚ ᱥᱟᱯᱷᱟ ᱜᱮ ᱟᱸᱡᱚᱢᱚᱜ ᱠᱟᱱᱟ ᱥᱮ?
ᱦᱳᱭ ᱥᱟᱯᱟᱜ ᱜᱮ ᱟᱸᱡᱚᱢᱚᱜ ᱠᱟᱱᱟ
ᱦᱳᱭ
ᱟᱫᱚ ᱜᱚᱢᱠᱮ ᱟᱯᱮ ᱥᱮᱫ ᱫᱚ ᱫᱟᱜ ᱵᱟᱲᱟ ᱠᱮᱫ ᱞᱮᱫᱟᱭ ᱥᱮ ᱵᱟᱝ
ᱟᱞ ᱥᱮᱫ ᱫᱚ ᱫᱟᱜ ᱫᱚ ᱵᱟᱭ ᱫᱟᱜ ᱵᱟᱲᱟ ᱠᱮᱫᱟ ᱛᱤᱦᱤᱱ ᱫᱚ ᱦᱚᱞᱟ ᱦᱚᱸ ᱵᱟᱝ ᱟᱫᱚ ᱵᱟᱨ ᱯᱮ ᱫᱤᱱ ᱫᱚ ᱫᱟᱜ ᱫᱚ ᱫᱟᱜ ᱠᱮᱫᱟᱭ ᱦᱚᱞᱟ ᱠᱷᱚᱡ ᱫᱚ ᱵᱟᱭ ᱫᱟᱜ ᱟᱠᱟᱫᱟ
ᱦᱳᱭ
ᱟᱯᱮ ᱥᱮᱜ?
ᱦᱮᱸ ᱟᱞᱮ ᱥᱮᱫ ᱫᱚ ᱦᱚᱞᱟ ᱫᱚᱭ ᱫᱟᱜ ᱞᱮᱫ ᱛᱟᱦᱮᱸᱜᱮ ᱱᱚᱣᱟ ᱦᱩᱰᱩᱨ ᱵᱤᱡᱽᱞᱤ ᱟᱛᱮᱜ ᱟᱫᱚ ᱛᱮᱦᱮᱧ ᱫᱚ ᱱᱟᱦᱟᱜ ᱮ ᱥᱤᱛᱩᱝ ᱧᱚᱜ ᱟᱠᱟᱫᱟ
ᱦ
ᱟᱪᱪᱷᱟ ᱜᱚᱢᱠᱮ ᱪᱟᱥ ᱵᱟᱥ ᱫᱚ ᱛᱤᱱ ᱥᱟᱜᱤᱧ ᱠᱮᱫ ᱛᱟᱵᱚᱱᱟᱯᱮ ᱟᱯᱮ ᱚᱱᱛᱮ ᱫᱚ?
ᱪᱟᱥ ᱵᱟᱥ ᱫᱚ ᱫᱟᱜ ᱜᱮᱢᱟ ᱩᱠᱩᱨ ᱡᱮ ᱫᱟᱜ ᱜᱮᱛᱚ ᱱᱚᱛᱨ ᱫᱚ ᱫᱟᱜ ᱫᱟᱜ ᱵᱚᱨᱥᱟ ᱜᱮᱥᱮ
ᱦᱳᱭ ᱦᱳᱭ
ᱵᱟᱭ ᱫᱟᱣ ᱞᱮᱠᱷᱟᱡ ᱫᱚ ᱵᱟ ᱫᱟᱜ ᱞᱮ ᱫᱚ ᱦᱳ ᱵᱟᱞᱮ ᱫᱷᱩᱨᱟᱹᱣ ᱫᱟᱲᱮᱭᱟᱜ ᱠᱟᱱᱟ ᱠᱟᱨᱚᱱ ᱚᱱᱠᱟ ᱠᱟᱛᱮ ᱢᱤᱫ ᱵᱚᱪᱷᱚᱨ ᱞᱮ ᱴᱷᱩᱠᱟᱣ ᱠᱟᱱ ᱛᱟᱦᱮᱱᱟᱧ
ᱦᱳᱭ᱾
ᱦᱮᱸ᱾
ᱦᱳᱭ ᱟᱞᱮ ᱥᱮᱫ ᱫᱚ ᱜᱚᱝᱠᱮ ᱱᱚᱜᱼᱚᱭ ᱮᱨ- ᱟᱯᱷᱳᱨ ᱠᱚᱫᱚᱞᱮᱼᱼ ᱪᱩᱠᱟᱹᱣ ᱟᱠᱟᱫᱟ ᱟᱫᱚ ᱦᱩᱰᱤᱧ ᱦᱩᱰᱤᱧ ᱤᱭᱟᱹ ᱧᱚᱜ ᱟᱠᱟᱱᱟ ᱜᱟᱹᱪᱷᱤ ᱧᱚᱜ ᱟᱠᱟᱱᱟ ᱟᱫᱚᱼᱼ ᱫᱟᱜ ᱜᱮᱦ ᱠᱚᱭᱚᱜ ᱦᱟᱛᱟᱲ ᱦᱩᱭᱩ ᱟᱠᱟᱱᱟ ᱛᱤᱥᱮ ᱫᱟᱜ ᱟᱵᱚᱱ ᱠᱟᱱᱟ ᱨᱚᱦᱚᱭ ᱦᱩᱭᱩᱜᱼᱟ᱾ ᱦᱮᱸ᱾
ᱦᱮᱸ᱾
ᱜᱚᱝᱠᱮ ᱟᱨᱼᱼ ᱢᱤᱫᱴᱟᱝ ᱥᱟᱛᱟᱝ ᱟᱛᱮ ᱞᱟᱝ ᱨᱚᱯᱚᱲᱟ ᱚᱱᱟ ᱠᱩᱠᱞᱤᱧ ᱫᱚᱦᱚᱭᱮᱫᱟ ᱟᱢᱴᱷᱮᱱ ᱱᱚᱜᱼᱚᱭ ᱟᱵᱚ ᱥᱛᱼᱼ ᱥᱟᱱᱛᱟᱲ ᱟ. ᱛᱩ ᱨᱮ ᱧᱮᱞᱚᱜ ᱠᱟᱱᱟ ᱡᱩᱣᱟᱹᱱ ᱠᱚ, ᱡᱩᱣᱟᱹᱱ ᱠᱚ ᱞᱟᱯᱷᱟᱝ ᱥᱮᱪᱮᱫ ᱨᱮ ᱛᱤᱱᱟᱹᱜ ᱴᱟᱼᱼ ᱟᱜᱨᱚᱦᱚ ᱢᱮᱱᱟᱜ ᱟᱠᱟᱫ ᱛᱟᱠᱚᱣᱟ ᱱᱚᱣᱟ ᱠᱟᱹᱴᱤᱡ ᱵᱟᱵᱚᱫ ᱛᱮᱢ ᱞᱟᱹᱭ ᱞᱮᱠᱷᱟᱱᱼᱼ
ᱟᱵᱚᱣᱟᱜ ᱚᱞ ᱪᱤᱠᱤ ᱚᱱᱟ ᱯᱟᱲᱦᱟᱣ ᱯᱚᱨᱮ᱾
ᱦᱮᱸ, ᱦᱮᱸ-ᱦᱮᱸ᱾
ᱦᱮᱸ ᱚᱱᱟ ᱫᱚ ᱚᱱᱟ ᱨᱮᱫᱚᱼᱼ ᱱᱚᱛᱮ ᱦᱚᱸ ᱟᱞᱮᱥᱮᱫ ᱫᱚ ᱚᱞᱚᱜ ᱯᱟᱲᱦᱟᱜ ᱫᱤᱠ ᱫᱤᱭᱟᱹ ᱫᱚ ᱴᱷᱤᱠ ᱜᱮᱠᱚ ᱞᱟᱦᱟᱜ ᱠᱟᱱᱟ᱾ ᱚᱠᱚᱭ ᱢᱟᱥᱴᱟᱨ ᱰᱤᱜᱽᱨᱤ ᱠᱚᱨᱟᱣ ᱫᱟᱭ ᱟᱵᱚ ᱚᱞᱪᱤ ᱱᱤᱭᱟ ᱜᱤ᱾
ᱦᱳᱭ -ᱦᱳᱭ᱾
ᱚᱞ ᱪᱤᱠᱤ ᱛᱤᱜᱤ ᱫᱚ ᱢᱟᱥᱴᱟᱨ ᱰᱤᱜᱽᱨᱤ ᱠᱚᱭ ᱢᱟᱱᱮ ᱼᱼ ᱠᱚᱨᱟᱣ ᱮᱫᱟᱠᱚ ᱟᱹᱰᱤ ᱦᱚᱲᱜᱮ ᱡᱟᱛᱮ ᱢᱟᱪᱮᱫ ᱨᱮᱭᱟᱜ ᱠᱟᱹᱢᱤ ᱠᱚ ᱡᱟᱛᱮ ᱠᱚ ᱧᱟᱢ, ᱟᱫᱚᱼᱼ ᱵᱷᱟᱹᱜᱤ ᱜᱮᱠᱚ ᱞᱟᱦᱟᱜ ᱠᱟᱱᱟ ᱜᱤᱫᱽᱨᱟᱹ ᱠᱚᱦᱚᱸ ᱚᱞ ᱪᱤᱠᱤ ᱤᱭᱟᱹ ᱠᱚᱠᱚ ᱦᱟᱛᱟᱣ ᱮᱫᱟ ᱮᱵᱟᱨᱮᱼᱼ ᱠᱟᱨᱚᱱ ᱡᱟᱦᱟᱸᱭ ᱠᱚ ᱯᱟᱲᱦᱟᱜ ᱠᱟᱱ ᱛᱟᱦᱮᱸᱱᱟ ᱩᱱᱠᱩ ᱫᱚᱠᱚ ᱧᱮᱞᱮᱫ ᱠᱚᱣᱟ ᱛᱚ ᱢᱟᱱᱮ ᱵᱷᱟᱹᱜᱤ ᱱᱟᱢᱵᱟᱨ ᱟᱛᱮᱫ ᱠᱚᱼᱼ ᱯᱟᱥ ᱮᱫᱟ ᱯᱟᱥ ᱮᱫᱟ᱾ ᱟᱨ ᱧᱮᱞᱮᱫ ᱠᱚᱣᱟ ᱠᱚ ᱟᱹᱰᱤ ᱫᱚᱢᱮ ᱟᱥᱟᱱ ᱛᱤᱜᱤ ᱠᱚ ᱯᱟᱲᱦᱟᱣ ᱫᱟᱲᱤᱭᱟᱜ ᱠᱟᱱᱟ᱾ ᱛᱚ ᱚᱱᱟᱛᱮ ᱱᱩᱠᱩ ᱦᱚᱸ ᱡᱟᱦᱟᱸᱭᱼᱼ ᱚᱞ ᱪᱤᱠᱤ ᱤᱭᱟᱹ ᱵᱟᱝᱠᱚ ᱦᱟᱛᱟᱣᱟᱠᱟᱫ ᱛᱟᱦᱮᱸ ᱫᱚ ᱩᱱᱠᱩ ᱠᱩᱼᱼ ᱢᱟᱱᱮ ᱢᱮᱱ ᱢᱟᱱᱮ ᱥᱚᱪᱟᱣ ᱮᱫᱟᱠᱚ ᱡᱮ ᱪᱮᱫᱟᱜ ᱵᱟᱞᱮ ᱦᱟᱛᱟᱣᱞᱮᱫᱟ ᱞᱮᱫᱟ ᱟᱫᱚᱼᱼ ᱠᱟᱡᱟᱠ ᱠᱚ, ᱠᱚᱞᱮᱡᱽ ᱨᱮᱦᱟᱸ ᱟᱫᱚ ᱠᱚ ᱦᱟᱛᱟᱣᱟᱼᱼ ᱤᱞᱮᱣᱮᱱ ᱴᱩᱭᱮᱞᱵᱷ ᱠᱚᱨᱮ ᱥᱟᱵᱽᱡᱮᱠᱴ ᱠᱚᱠᱚ ᱦᱟᱛᱟᱣ ᱟᱠᱚ ᱦᱟᱸᱜ ᱚᱱᱟ ᱚᱞ ᱪᱤᱠᱤᱼᱼ
ᱛᱚ ᱚᱞᱚᱜ ᱯᱟᱲᱦᱟᱜ ᱫᱤᱠ ᱫᱤᱭᱟ. ᱫᱚ ᱛᱷᱚᱲᱟ ᱴᱷᱤᱠ ᱜᱮ ᱧᱮᱞᱚᱜ ᱠᱟᱱᱟ ᱟᱨ ᱵᱟᱠᱤ ᱮᱴᱟᱜ ᱥᱮᱫ ᱫᱚᱼᱼ
ᱪᱮᱫ ᱠᱚᱢ ᱧᱮᱞᱚᱜ ᱠᱟᱱᱟ? ᱢᱟᱱᱮ ᱞᱟᱦᱟ ᱞᱮᱠᱟᱜᱮ ᱞᱟᱦᱟ ᱠᱷᱚᱡ ᱫᱚ᱾
ᱚ ᱟᱪᱷᱟ ᱜᱚᱝᱠᱮ ᱱᱚᱜᱼᱚᱭᱼᱼ ᱯᱩᱸᱛᱷᱤ ᱯᱟᱛᱷᱟᱢ ᱠᱚᱨᱮᱱᱟᱜ ᱦᱚᱸᱜᱼᱚᱭ ᱚᱞ ᱪᱤᱠᱤᱢ ᱞᱟᱹᱭ ᱠᱮᱫᱼᱟ ᱯᱟᱲᱦᱟᱜ ᱠᱟᱱᱟ ᱠᱚ ᱡᱮᱸᱜᱮᱫ ᱵᱤᱨᱫᱟᱹᱜᱟᱲ ᱠᱚᱨᱮ ᱵᱤᱨᱫᱟᱹᱜᱟᱲ ᱠᱚᱼᱼ ᱠᱚᱨᱮ ᱟᱪᱷᱟ ᱱᱚᱣᱟ ᱯᱩᱛᱷᱤ ᱯᱟᱛᱷᱟᱢ ᱠᱚᱨᱮᱱᱟᱜ ᱟᱱᱟᱴ ᱚᱱᱠᱟ ᱧᱮᱞ ᱧᱟᱢᱚᱜ ᱠᱟᱱᱟ ᱥᱮ ᱵᱟᱝ? ᱱᱚᱣᱟ ᱦᱳᱭ᱾
ᱦᱮᱸ ᱞᱟᱹᱭᱵᱤᱱ-ᱞᱟᱹᱭᱵᱤᱱ᱾
ᱞᱟᱹᱭ ᱮᱫᱟᱞᱤᱧ ᱱᱚᱣᱟ ᱯᱩᱛᱷᱤ ᱯᱟᱛᱷᱟᱢ ᱠᱚᱨᱮᱱᱟᱜ ᱟᱱᱟᱴ ᱩᱱᱠᱩ ᱜᱤᱫᱽᱨᱟᱹ ᱠᱚᱣᱟᱜ ᱯᱟᱲᱦᱟᱣ ᱠᱷᱮᱛᱨᱮ ᱨᱮᱼᱼ ᱱᱚᱝᱠᱟ ᱧᱮᱞ ᱧᱟᱢᱚᱜ ᱠᱟᱱᱟ ᱥᱮ ᱵᱟᱝᱼᱟ᱾
ᱦᱮᱸ ᱧᱮᱞᱚᱜ ᱠᱟᱱ ᱜᱮᱭᱟ᱾ ᱦᱮᱸ ᱢᱟᱱᱮ ᱞᱟᱦᱟᱛᱮ ᱪᱮᱫᱞᱮᱠᱟ ᱛᱟᱦᱮᱸ ᱠᱟᱱᱟ ᱚᱱᱠᱟ ᱫᱚ ᱚᱱᱟ ᱠᱷᱚᱡ ᱫᱚᱼᱼ ᱮᱹᱠᱴᱩ ᱮᱸ᱾ ᱚᱱᱟᱛᱮᱜᱤ ᱞᱟᱦᱟ ᱥᱮᱡ ᱟᱠᱟᱱ ᱛᱟᱵᱩᱱᱟᱠᱩ᱾ ᱟᱫᱚ ᱚᱱᱛᱮ ᱫᱚ ᱪᱮᱫ ᱞᱮᱠᱟ ᱟᱯᱮ ᱥᱮ, ᱥᱮ ᱟᱨᱦᱚᱸ ᱡᱟᱦᱟᱸ ᱥᱮᱫᱼᱼ
ᱦᱮᱸ ᱟᱞᱮ ᱥᱮᱫ ᱦᱚᱸ ᱱᱚᱝᱠᱟᱼᱼ ᱱᱚᱣᱟ ᱵᱤᱨᱫᱟᱹᱜᱟᱲ ᱠᱚᱨᱮᱫ ᱫᱚ ᱱᱤᱛᱚᱜ ᱫᱷᱟᱹᱨᱤᱡ ᱫᱚ ᱵᱳᱭᱼᱼ ᱯᱩᱛᱷᱤ ᱯᱟᱛᱷᱟᱢ ᱠᱚᱫᱚ ᱢᱮᱱᱟᱜ ᱟᱠᱟᱫ ᱜᱮᱭᱟ ᱟᱫᱚ ᱡᱚᱠᱷᱚᱱ ᱞᱟᱯᱷᱟᱝ ᱥᱮᱪᱮᱫᱼᱼ ᱠᱚ ᱦᱟᱢᱮᱴᱮᱫ ᱛᱟᱵᱚᱱᱟ ᱩᱱ ᱚᱠᱛᱚ ᱧᱮᱞᱚᱜ ᱠᱟᱱᱟ ᱞᱟᱯᱷᱟᱝ ᱥᱮᱫ ᱫᱚ ᱯᱩᱛᱷᱤ ᱯᱟᱛᱷᱟᱢ ᱠᱚᱨᱮᱱᱟᱜ ᱠᱟᱹᱴᱤᱡ ᱟᱱᱟᱴ ᱧᱮᱞᱚᱜᱼᱼ ᱠᱟᱱᱟ ᱟᱨ ᱢᱟᱪᱮᱫ ᱠᱚᱨᱮᱡ ᱦᱚᱸ ᱟᱵᱚ ᱚᱞ ᱪᱤᱠᱤᱼᱼ ᱛᱮᱫᱚ ᱦᱟᱸᱜ ᱢᱟᱪᱮᱫ ᱠᱚᱫᱚ ᱵᱟᱹᱱᱩᱜ ᱟᱠᱟᱫ ᱠᱚᱜᱮᱭᱟ ᱟᱫᱚ ᱱᱚᱝ ᱠᱟ ᱜᱮᱥᱴ ᱴᱤᱪᱟᱨ ᱞᱮᱠᱟᱛᱮᱠᱚ ᱦᱟᱛᱟᱣ ᱟᱠᱟᱫ ᱠᱚᱜᱮᱭᱟ ᱟᱫᱚ ᱩᱱᱠᱩ ᱠᱚᱜᱮ ᱠᱚ ᱯᱟᱲᱦᱟᱣ ᱵᱟᱲᱟᱭᱮᱫ ᱠᱚᱣᱟ ᱾
ᱦᱚᱸ
ᱱᱚᱝᱠᱟ ᱵᱷᱟᱵᱛᱮ ᱪᱟᱞᱟᱜ ᱠᱟᱱᱟ ᱾
ᱟᱫᱟᱢ ᱡᱟᱭᱜᱟ ᱨᱮᱫᱚ ᱵᱷᱟᱜᱤ ᱜᱤ ᱚᱞ ᱪᱤᱠᱤ ᱚᱱᱮ ᱢᱟᱱᱮ ᱚᱞ ᱪᱤᱠᱤ ᱠᱩ ᱵᱷᱟᱜᱤ ᱜᱤ ᱢᱟᱱᱮ ᱞᱟᱦᱟᱣ ᱠᱟᱱᱟ ᱾ ᱠᱟᱨᱳᱚᱱ ᱟᱸᱡᱚᱢ ᱦᱩᱳᱱᱟ ᱦᱮᱸ ᱟᱸᱡᱚᱢ ᱦᱩᱭᱩᱜ ᱠᱟᱱ ᱜᱮᱭᱟ ᱡᱮ ᱚᱱᱟ ᱱᱤᱭᱟᱹ ᱠᱚ ᱚᱱᱟ ᱡᱟᱦᱟᱸ ᱨᱮᱱᱟᱜ ᱟᱢᱮᱢ ᱞᱟᱹᱭ ᱠᱮᱫ ᱾ ᱛᱚ ᱚᱱᱟ ᱥᱟᱵᱡᱮᱠᱴ ᱟᱛᱮᱫ ᱜᱮᱠᱚ ᱯᱟᱲᱦᱟᱜ ᱠᱟᱱᱟ ᱱᱮᱛᱟᱨ ᱦᱚᱸ ᱛᱤᱱᱟᱹᱜ ᱫᱤᱱ ᱠᱷᱚᱡ ᱛᱚ ᱚᱱᱟ ᱫᱚ ᱵᱟᱲᱟᱭ ᱫᱚ ᱯᱟᱹᱪᱩᱜᱼᱟ ᱾
ᱟᱪᱷᱟ ᱜᱚᱝᱠᱮ ᱦᱚᱜᱼᱚᱭ ᱛᱚ ᱥᱟᱢᱟᱝ ᱨᱮ ᱟᱵᱚᱱᱟᱜ ᱦᱩᱞ ᱢᱟᱦᱟ ᱥᱮᱴᱮᱨᱚᱜ ᱠᱟᱱᱟ ᱾ ᱛᱟᱦᱞᱮ ᱦᱩᱞ ᱢᱟᱦᱟ ᱟᱯᱮᱥᱮᱫ ᱚᱠᱟ ᱞᱮᱠᱟ ᱠᱚ ᱢᱟᱱᱟᱣ ᱜᱮᱭᱟ ᱢᱮᱱᱛᱮ ᱠᱟᱹᱴᱤᱡ ᱮᱢ ᱞᱟᱹᱭ ᱞᱮᱠᱷᱟᱱ ᱾
ᱦᱩᱞ ᱢᱟᱦᱟ ᱫᱚ ᱾ ᱱᱚᱛᱮ ᱫᱚ ᱥᱮᱠᱴᱟᱨ ᱯᱨᱳᱜᱨᱟᱢ ᱠᱚᱫᱚ ᱵᱟᱝ ᱦᱩᱭᱩᱜᱼᱟ ᱛᱚ ᱱᱟᱭᱤᱴ ᱯᱨᱳᱜᱨᱟᱢ ᱥᱮ ᱡᱟᱦᱟᱸᱱᱟᱜ ᱾ ᱥᱮ ᱡᱟᱦᱟᱱᱟᱜ ᱤᱭᱟᱹ ᱠᱚ ᱮᱱᱮᱡ ᱠᱩ ᱚᱱᱠᱟ ᱫᱚ ᱠᱷᱟᱹᱞᱤ ᱚᱱᱟ ᱯᱩᱛᱷᱤ ᱪᱤᱠᱩᱢ ᱞᱟᱹᱭᱟ ᱛᱚᱸ ᱥᱤᱫᱩ ᱠᱟᱹᱱᱩ ᱱᱤᱭᱟᱹ ᱠᱩᱠᱩ ᱞᱟᱹᱭ ᱵᱟᱲᱟᱭ ᱞᱟᱹᱭ ᱵᱟᱲᱟᱭᱟᱠᱚ ᱞᱟᱹᱭ ᱠᱮᱫ ᱜᱮᱠᱩ ᱩᱱᱠᱩ ᱫᱚ ᱞᱟᱠᱪᱟᱨ ᱠᱚᱠᱚ ᱮᱢ ᱵᱟᱲᱟ ᱠᱮᱫ ᱜᱮ ᱡᱟᱦᱟᱸᱜᱮ ᱯᱩᱡᱳ ᱯᱟᱴ ᱦᱩᱭ, ᱠᱟᱛᱮ ᱟ ᱛᱟᱯᱚᱨ ᱟᱫᱚ ᱱᱟᱥᱤᱱᱟᱜ ᱵᱚᱞ ᱮᱱᱮᱡ ᱦᱩᱭᱮᱱ ᱜᱤ ᱟᱨ ᱚᱱᱟ ᱠᱚᱜᱮ ᱵᱟᱲᱛᱤ ᱫᱚ ᱡᱟᱦᱟᱱᱟᱜ ᱵᱟᱝ ᱦᱩᱭᱩᱜ-ᱟ ᱾
ᱦᱳᱭ ᱦᱳᱭ ᱟᱫᱚ ᱜᱚᱝᱠᱮ ᱱᱚᱭ ᱾ ᱚᱱᱟ ᱦᱩᱞ ᱢᱟᱦᱟ ᱫᱚ ᱟᱵᱚᱱᱟᱜ ᱢᱤᱫᱴᱟᱝ ᱫᱩᱠ ᱟᱱᱟᱜ ᱫᱤᱱ ᱠᱟᱱᱟ ᱟᱫᱚ ᱚᱱᱟ ᱫᱤᱱᱨᱮ ᱱᱚ ᱠᱟ ᱨᱟᱹᱥᱠᱟᱹ ᱨᱚᱢᱚᱡᱽ ᱫᱚ ᱦᱟᱸᱜ ᱱᱟᱯᱟᱭ ᱢᱮᱫ ᱛᱮᱫᱚ ᱟᱵᱚ ᱥᱚᱢᱟᱡᱽ ᱨᱮ ᱦᱟᱸᱜ ᱵᱟᱝ ᱧᱮᱞᱚᱜᱼᱟ ᱦᱳᱭ ᱛᱮᱦᱮᱧ ᱥᱤᱫᱩ ᱠᱟᱹᱱᱩ ᱪᱟᱸᱫᱽ ᱵᱷᱟᱭᱨᱳ ᱟᱵᱚ ᱠᱷᱟᱹᱛᱤᱨ ᱱᱚᱣᱟ ᱡᱤᱣᱤ ᱠᱚ ᱟᱞᱟᱭ ᱞᱮᱫᱼᱟ ᱫᱤᱥᱚᱢ ᱯᱷᱩᱨᱜᱟᱹᱞ ᱞᱟᱹᱜᱤᱫ ᱟᱫᱚ ᱱᱚᱣᱟ ᱫᱤᱱ ᱨᱮ ᱟᱵᱚ ᱡᱩᱫᱤ ᱡᱩᱫᱤ ᱵᱚᱱ ᱨᱟᱹᱥᱠᱟᱹ ᱨᱚᱢᱚᱡᱟ ᱮᱱᱛᱮᱜ ᱟᱫᱚ ᱱᱚᱣᱟ ᱫᱚ ᱦᱟᱸᱜ ᱾ ᱟᱵᱚ ᱥᱚᱢᱟᱡᱽ ᱨᱮᱦᱚᱸ ᱠᱟᱹᱴᱤᱡ ᱤᱯᱷᱮᱠᱴ ᱯᱟᱲᱟᱜ ᱜᱮᱭᱟ ᱾ ᱟᱸ ᱦᱟᱸᱜ ᱡᱟᱦᱟᱸᱭ ᱡᱩᱣᱟᱹᱱ ᱠᱚᱠᱚ ᱦᱤᱡᱩᱜ ᱠᱟᱱ ᱛᱟᱵᱚᱱᱟ ᱩᱱᱠᱩ ᱦᱟᱸᱜ ᱪᱮᱜ ᱪᱮᱜ ᱠᱚ ᱧᱮᱞ ᱥᱮ ᱥᱮᱬᱟ ᱡᱚᱝ ᱟᱭ ᱦᱟᱸᱜ ᱾
ᱦᱳᱭᱻᱻ ᱾ ᱚᱱᱟᱜᱤ ᱟᱫᱚ ᱮᱴᱟᱜ ᱡᱟᱹᱯᱥᱤ ᱦᱩᱭᱩᱜ ᱠᱟᱱᱟ ᱦᱟᱸᱜ ᱟᱫᱚ ᱱᱚᱜᱼᱚᱭ ᱛᱚ ᱚᱱᱮᱠ ᱦᱚᱲ ᱠᱚ ᱥᱳᱥᱟᱞ ᱢᱤᱰᱤᱭᱟ ᱛᱷᱨᱩ ᱛᱮᱠᱩ ᱟᱫᱚ ᱢᱮᱱ ᱫᱟᱠᱚ ᱚᱱᱟ ᱠᱚᱜᱤ ᱾ ᱡᱮ ᱚᱱᱟᱫᱤᱱ ᱫᱚ ᱟᱫᱚ ᱾ ᱮ ᱥᱚᱵᱚᱲᱟᱜ ᱡᱟᱦᱟᱸ ᱠᱟᱱᱟ ᱞᱟᱹᱠᱛᱤᱭᱟᱱ ᱡᱟᱦᱟᱸ ᱠᱟᱱᱟ ᱡᱚᱨᱩᱨᱤ ᱚᱱᱟ ᱠᱚᱫᱚ ᱾ ᱚᱱᱠᱟ ᱛᱮᱦᱮ ᱩᱪᱤᱛ ᱠᱟᱱᱟ ᱟᱫᱚ ᱠᱟᱨᱚᱱ ᱱᱤᱛ ᱱᱤᱛᱚᱜ ᱠᱷᱚᱭᱜᱤ ᱴᱷᱤᱠ ᱵᱚᱨᱮ ᱛᱮ ᱡᱩᱫᱤ ᱟᱨᱚ ᱫᱮᱨᱤᱜ ᱟ ᱛᱚ ᱟᱫᱚ ᱢᱚᱱᱮ ᱦᱚᱭ ᱴᱷᱤᱠᱚᱜ ᱪᱚ ᱵᱟᱝ ᱪᱚ ᱠᱟᱨᱚᱱ ᱱᱤᱛᱚᱜ ᱜᱤᱫᱽᱨᱟᱹ ᱠᱩ ᱜᱤ ᱻᱯᱷᱳᱱ ᱨᱮ ᱵᱟᱹᱲᱤᱡ ᱡᱤᱫ ᱢᱟᱱᱮ ᱯᱷᱳᱱ ᱨᱮ ᱮᱛᱚ ᱵᱮᱥ ᱛᱚ ᱜᱮᱢ ᱨᱮ ᱮᱱᱮᱡ ᱨᱮ ᱮᱛᱚ ᱵᱮᱥᱛᱚᱣ ᱠᱟᱱᱟ ᱠᱩ ᱡᱮ ᱱᱤᱭᱟᱹ ᱠᱚᱫᱚ ᱟᱫᱚ ᱵᱟᱝ ᱠᱚ ᱫᱷᱮᱭᱟᱱᱟᱜ ᱠᱟᱱᱟ ᱾ ᱡᱟᱦᱟᱸ ᱜᱤ ᱜᱤ ᱞᱟᱹᱭ ᱵᱩᱡᱷᱟᱹᱣᱠᱚ ᱠᱟᱱᱟ ᱡᱟᱦᱟᱸ ᱜᱤ ᱦᱮᱜ ᱟᱠᱚ ᱠᱟᱱᱟ ᱾ ᱚᱱᱟ ᱜᱮᱠᱚ ᱢᱮᱛᱟᱜ ᱠᱟᱱᱟ ᱦᱮᱸ ᱱᱚᱝᱠᱟ ᱜᱤ ᱴᱷᱤᱠ ᱜᱮᱭᱟ ᱾
ᱦᱳᱭ ᱦᱳᱭ᱾ ᱟᱪᱷᱟ ᱜᱚᱝᱠᱮ ᱟᱯᱮ ᱥᱮᱫ ᱫᱚ ᱛᱟᱦᱚᱞᱮ ᱱᱚᱣᱟ ᱵᱤᱨ ᱵᱩᱨᱩ ᱮᱞᱟᱠᱟ ᱠᱚᱫᱚ ᱢᱮᱱᱟᱜ ᱜᱮᱭᱟ ᱥᱮ ᱵᱟᱝ?
ᱵᱟᱝ ᱵᱤᱨ ᱵᱩᱨᱩ ᱮᱞᱟᱠᱟ ᱫᱚ ᱵᱟᱹᱪᱩᱜᱼᱟ ᱵᱤᱨ ᱢᱮᱱᱟᱜᱼᱟ ᱟᱫᱚ ᱾ ᱩᱱᱠᱟ ᱵᱤᱨ ᱦᱚᱸ ᱵᱟᱝ ᱾ ᱵᱮᱥ ᱢᱟᱪᱷᱟ ᱠᱟᱹᱴᱤᱡ ᱠᱟᱹᱴᱤᱡ ᱵᱤᱨ ᱨᱮᱫᱚ ᱢᱮᱱᱟᱜ ᱯᱮᱭᱟ ᱾
ᱦᱚᱭ ᱟᱞᱮ ᱥᱮᱫ ᱫᱚ ᱜᱚᱢᱠᱮ ᱱᱚᱣᱟ ᱵᱤᱨ ᱢᱮᱱᱟᱜ ᱟᱠᱟᱜ-ᱟ ᱵᱤᱨ ᱥᱩᱨ ᱨᱮᱜᱮ ᱚᱲᱟᱜ ᱠᱚᱫᱚ ᱢᱮᱱᱟᱜ ᱟᱠᱟᱫ ᱛᱟᱞᱮᱭᱟ ᱟᱫᱚ ᱦᱮᱸ ᱵᱩᱨᱩ ᱠᱚᱫᱚ ᱚᱱᱠᱟ ᱫᱚ ᱵᱟᱹᱱᱩᱜ ᱟᱠᱟᱫᱟ ᱥᱟᱺᱜᱤᱧ ᱧᱚᱜ ᱨᱮ ᱢᱮᱱᱟᱜ ᱟᱠᱟᱫᱟ ᱟᱫᱚ ᱱᱚᱣᱟ ᱰᱩᱝᱨᱤ ᱠᱚᱦᱚᱸ ᱢᱮᱱᱟᱜ ᱟᱠᱟᱫᱟ ᱟᱫᱚ ᱱᱚᱛᱮ ᱫᱚ ᱡᱟᱹᱥ ᱡᱟᱹᱥᱛᱤ ᱠᱚᱫᱚ ᱚᱱᱟ ᱥᱟᱨᱡᱚᱢ ᱵᱤᱨ ᱠᱚᱜᱮ ᱢᱮᱱᱟᱜ ᱟᱠᱟᱫᱟ ᱦᱮᱸ ᱟᱫᱚ ᱟᱵᱚ ᱢᱟ ᱥᱟᱸ-ᱥᱟᱱᱛᱟᱲ ᱢᱟ ᱨᱮᱸᱜᱮᱡ ᱦᱚᱲ ᱟᱫᱚ ᱠᱟᱹᱣᱰᱤ ᱟᱹᱨᱤ ᱥᱮᱫ ᱛᱮᱦᱚᱸ ᱵᱚᱱ ᱞᱤᱪᱟᱹᱲ ᱜᱮᱭᱟ ᱟᱫᱚ ᱱᱚᱰᱮᱱᱟᱜ ᱵᱤᱨ-ᱵᱩᱨᱩ ᱨᱮᱱᱟᱜ ᱡᱟᱦᱟᱸ ᱛᱤᱱᱟᱹᱜ ᱨᱮᱦᱮᱫ ᱠᱚ ᱟᱨ ᱱᱚᱣᱟ ᱥᱟ ᱥᱟᱠᱟᱢ ᱠᱚ ᱦᱮᱡ ᱠᱟᱛᱮ ᱥᱟᱦᱟᱱ ᱠᱚ ᱱᱚᱣᱟ ᱠᱚᱜᱮ ᱵᱟᱡᱟᱨ ᱨᱮ ᱟᱠᱷᱨᱤᱧ ᱵᱟᱲᱟ ᱠᱟᱛᱮ ᱡᱟᱦᱟᱸᱜᱮ ᱠᱟᱹᱣᱰᱤ ᱠᱚ ᱟᱨᱡᱟᱣᱮᱫ ᱛᱟᱵᱚᱱᱟ ᱦᱳᱭ ᱤᱱᱟᱹ ᱥᱟᱶ-ᱥᱟᱶ ᱛᱮᱦᱚᱸ ᱟᱨᱦᱚᱸ ᱠᱚ ᱟᱵᱚᱨᱮᱱ ᱢᱟ ᱚᱲᱟᱜ ᱠᱚᱨᱮ ᱢᱟ ᱢᱮᱨᱚᱢ ᱠᱚ ᱢᱮᱱᱟᱜ ᱟᱠᱟᱜ ᱠᱚᱜᱮᱭᱟ ᱰᱟᱝᱨᱤ ᱠᱚ ᱱᱩᱠᱩ ᱵᱷᱤᱰᱤ ᱠᱚ ᱥᱩᱠᱨᱤ ᱠᱚ ᱥᱤᱢ ᱠᱚ ᱱᱩᱠᱩ ᱠᱚ ᱟᱹᱥᱩᱞ ᱟᱠᱷᱨᱤᱧ ᱠᱚᱛᱮᱜ ᱨᱮᱦᱚᱸ ᱱᱚᱣᱟ ᱡᱟᱜᱮ ᱯᱩᱭᱥᱟᱹ ᱤᱱᱠᱟᱢ ᱠᱟᱱᱟ
ᱦᱩᱸ-ᱦᱩᱸ
ᱟᱪᱷᱟ ᱜᱚᱝᱠᱮ ᱟᱯᱮᱥᱮᱫ ᱛᱚ ᱩᱞ ᱫᱚᱢᱮ ᱢᱮᱱᱟᱜ ᱟᱠᱟᱫᱟ ᱵᱟᱝ
ᱩᱞ ᱫᱚ ᱩᱞ ᱫᱚ ᱱᱚᱛᱮ ᱫᱚ ᱵᱮᱥᱤ ᱫᱚ ᱵᱟᱹᱪᱩᱜᱼᱟ ᱚᱱᱠᱟ ᱢᱮᱱᱫᱟ ᱫᱚ ᱢᱮᱱᱟᱜᱼᱟ᱾ ᱦᱳᱭ ᱟᱫᱚᱢ ᱦᱚᱲ ᱵᱟᱲᱜᱮ ᱠᱚᱨᱮ ᱢᱮᱱᱟᱜᱼᱟ ᱫᱟᱨᱮ ᱟᱫᱚᱢᱟᱜ ᱫᱚ ᱟᱠᱚᱣᱟᱜ ᱢᱟᱱᱮ ᱵᱟᱜᱟᱱ ᱠᱚᱨᱮ, ᱵᱟᱜᱟᱱ ᱠᱚᱨᱮ ᱢᱟ ᱫᱟᱨᱮ ᱢᱟ ᱢᱮᱱᱟᱜᱼᱟ ᱜᱮ ᱛᱚ ᱥᱮ ᱮᱠᱴᱟ ᱚᱱᱠᱟ ᱫᱚ ᱵᱟᱝ ᱟᱯᱮ ᱥᱮᱫ
ᱟᱞᱮ ᱥᱮᱫ ᱫᱚ ᱩᱞ ᱫᱚ ᱱᱚᱛᱮ ᱫᱚ ᱵᱟᱹᱱᱩᱜ ᱟᱠᱟᱫᱟ ᱚᱱᱠᱟ ᱫᱚ ᱠᱚᱱᱴᱷᱟᱲ ᱠᱚᱜᱮ ᱢᱮᱱᱟᱜ ᱠᱟᱫᱟ ᱡᱟᱥᱛᱤ ᱠᱷᱟᱭᱛᱮ ᱱᱚᱜᱼᱚᱭ ᱦᱟᱞᱮᱜᱮ ᱱᱚᱜᱼᱚᱭ ᱟᱢᱵᱟᱵᱚᱛᱤ ᱯᱚᱨᱚᱵᱽ ᱯᱟᱨᱚᱢᱮᱱᱟ ᱛᱚ ᱩᱱ ᱚᱠᱛᱚ ᱦᱚᱸᱜᱼᱚᱭ ᱠᱟᱱᱴᱷᱟᱲ ᱠᱚ ᱠᱷᱟᱹᱡᱟᱹᱲᱤ ᱠᱚ ᱩᱞ ᱠᱚ ᱯᱤᱴᱷᱟᱹ ᱠᱮᱼᱟ ᱞᱮ ᱱᱚᱜᱼᱱᱟ ᱠᱚᱜᱮ ᱡᱚᱢ ᱵᱟᱲᱟ ᱦᱩᱭᱱᱟ ᱟᱫᱚ ᱜᱚᱝᱠᱮ ᱟᱯᱮ ᱥᱮᱫ ᱱᱚᱣᱟ ᱟᱢᱵᱟᱵᱚᱛᱤ ᱯᱚᱨᱚᱵ ᱫᱚᱠᱚ ᱢᱟᱱᱟᱣ ᱜᱮᱭᱟ ᱥᱮ ᱵᱟᱝ
ᱵᱟ ᱟᱢᱵᱵᱚᱛᱤ ᱯᱚᱨᱚᱵ ᱫᱚ ᱵᱟᱝ ᱠᱚ ᱢᱟᱱᱟᱣᱟ ᱦᱮᱸ ᱠᱤᱪᱷᱩ ᱫᱚ ᱢᱟᱱᱟᱣ ᱫᱚᱠᱚ ᱢᱟᱱᱟᱣᱟ ᱟᱫᱚ ᱩᱱᱠᱩ ᱫᱚ ᱡᱟᱦᱟᱸᱟᱭ ᱢᱟᱱᱟᱣ ᱨᱮᱭᱟᱜ ᱩᱱᱠᱩ ᱫᱚᱠᱚ ᱢᱟᱱᱟᱣᱫᱟ ᱡᱟᱦᱟᱸᱭ ᱵᱟᱝ ᱢᱟᱱᱟᱣ ᱨᱮᱭᱟᱜ ᱠᱚ
ᱪᱮᱫ ᱦᱚᱸ ᱵᱟᱝ ᱟᱸᱡᱚᱢᱚᱜ ᱠᱟᱱᱟ
ᱟᱥᱚᱞᱮ ᱥᱚᱵ ᱛᱚ ᱠᱟᱹᱢᱤ ᱨᱮ ᱤᱭᱟᱹ ᱨᱮ ᱵᱮᱥᱛᱚ ᱱᱤᱭᱟᱹᱛᱚ ᱩᱱᱟᱹᱜ ᱢᱟᱨᱟᱝ ᱦᱚᱸ ᱵᱟᱝ ᱠᱟᱱᱟ ᱱᱚᱛᱮ ᱫᱚ ᱱᱚᱛᱮ ᱚᱱᱠᱟ ᱠᱚ ᱢᱚᱱᱮᱭᱟ ᱡᱮ ᱢᱟᱨᱟᱝ ᱯᱚᱨᱚᱵᱽ ᱫᱚ ᱵᱟᱝ ᱠᱟᱱᱟ ᱚᱱᱟᱛᱮ ᱩᱱᱟᱹᱜ ᱫᱚ ᱵᱟᱝ ᱠᱚ ᱤᱭᱟᱹᱣᱟ ᱢᱟᱱ
ᱥᱮ ᱜᱚᱝᱠᱮ ᱱᱚᱣᱟᱜ ᱟᱵᱚᱣᱟᱜ ᱡᱟᱦᱟᱸ ᱢᱟᱨᱟᱝ ᱯᱚᱨᱚᱵᱽ ᱦᱟᱹᱛᱤ, ᱦᱟᱹᱛᱤ ᱞᱮᱠᱟᱱ ᱥᱚᱨᱦᱟᱭ ᱡᱟᱦᱟᱸ ᱵᱚᱱ ᱢᱮᱛᱟᱜ ᱠᱟᱱᱟ ᱚᱱᱟ ᱨᱮᱜᱮ ᱡᱟᱹᱥᱛᱤ ᱤᱱᱵᱷᱚᱞᱵᱷ ᱠᱚ ᱛᱟᱦᱮᱱ ᱠᱟᱱ ᱛᱟᱵᱚᱱᱟ ᱟᱫᱚ ᱱᱚᱶᱟ ᱜᱮ ᱟᱵᱚ ᱥᱟᱱᱛᱟᱲ ᱠᱚᱣᱟᱜ ᱢᱟ ᱢᱟᱨᱟᱝ ᱯᱚᱨᱚᱵᱽ
ᱦᱮᱸ
ᱜᱚᱝᱠᱮ ᱟᱯᱮ ᱥᱮᱫ ᱫᱚ ᱱᱚᱣᱟ ᱥᱚᱨᱦᱟᱭ ᱵᱚᱸᱜᱟ ᱨᱮᱜᱮ ᱠᱚ ᱥᱚᱨᱦᱟᱭᱚᱜᱼᱟ ᱥᱮ ᱱᱚᱣᱟ ᱱᱚᱣᱟ ᱯᱩᱥ ᱢᱩᱪᱟᱹᱫ ᱥᱮ ᱢᱟᱜ ᱨᱮ ᱱᱚᱝᱠᱟ
ᱵᱟ ᱯᱩᱥ ᱢᱩᱪᱟᱹᱫ
ᱚ ᱟᱪᱷᱟ ᱟᱯᱮ ᱫᱚ ᱡᱟᱹᱱᱤᱡ ᱜᱚᱝᱠᱮ ᱟᱯᱮ ᱫᱚ ᱚᱱᱟ ᱥᱚᱨᱦᱟᱭ ᱥᱟᱶ-ᱥᱟᱶ ᱛᱮᱜᱮ ᱯᱮ ᱥᱟᱠᱨᱟᱛᱚᱜᱼᱟ᱾
ᱦᱳᱭ ᱦᱮᱸᱻ ᱦᱮᱸᱻ ᱦᱳᱭ
ᱟᱫᱚ ᱟᱞᱮ ᱥᱮᱫ ᱫᱚ ᱱᱚᱣᱟ ᱥᱚᱨᱦᱟᱭ ᱫᱚ ᱥᱚᱨᱦᱟᱭ ᱵᱚᱸᱜᱟ ᱨᱮᱞᱮ ᱥᱚᱨᱦᱟᱭᱚᱜᱼᱟ, ᱟᱨ ᱥᱟᱠ ᱥᱟᱠᱨᱟᱛ ᱫᱚ ᱚᱱᱟ ᱯᱳᱥ ᱵᱚᱺᱜᱟ ᱢᱩᱪᱟᱹᱫ ᱡᱟᱦᱟᱸ ᱦᱩᱲᱩ ᱠᱚ ᱨᱟᱠᱟᱵ ᱵᱟᱲᱟ ᱠᱟᱛᱮᱼᱼᱼ ᱩᱱ ᱚᱠᱛᱚ ᱚᱱᱟ ᱥᱟᱠᱨᱟᱛ ᱫᱚ ᱦᱩᱭᱩᱜ ᱜᱮᱭᱟ ᱾
ᱚ ᱥᱚᱵ ᱥᱮ ᱢᱤᱫᱴᱮᱱᱼᱼᱼ ᱟᱫᱚ ᱟᱞᱟᱫᱟ-ᱟᱞᱟᱫᱟ ᱤᱭᱟᱹ ᱦᱩᱭ ᱠᱟᱱᱟ᱾ ᱟᱫᱚ ᱪᱤᱠᱟᱹᱛᱮ ᱚᱱᱠᱟ ᱦᱩᱭ ᱠᱟᱱᱟ ᱫᱚ ᱵᱟᱲᱟᱭ ᱛᱚ ᱩᱱᱟᱹᱜ ᱵᱟᱹᱪᱩᱜᱼᱟ᱾ ᱦᱮᱸᱻ
ᱦᱮᱸᱻ ᱦᱮᱸ, ᱟᱵᱚ ᱢᱟ ᱦᱟᱸᱰᱮ ᱱᱚᱰᱮᱱ ᱠᱟᱱᱟᱵᱚᱱ ᱟᱫᱚ ᱡᱮᱼᱼᱼ ᱟᱨ ᱚᱠᱟ ᱞᱮᱠᱟ ᱦᱟᱸᱜ ᱴᱚᱴᱷᱟ ᱠᱤᱭᱟᱹ ᱞᱮᱠᱟᱛᱮ ᱱᱚᱣᱟ ᱫᱚ ᱢᱟᱱᱟᱣ ᱜᱮᱭᱟ ᱠᱚᱼᱼᱼ ᱡᱟᱦᱟᱸ ᱪᱟᱹᱞᱩ ᱟᱹᱜᱩ ᱠᱟᱱᱟ ᱥᱮᱫᱟᱭ ᱠᱷᱚᱱ ᱾
ᱦᱩᱻᱸ ᱛᱚ ᱜᱚᱝᱠᱮ ᱚᱠᱛᱚ ᱢᱟ ᱢᱚᱱᱮ ᱦᱚᱭ ᱦᱳᱭ ᱦᱮᱡ ᱮᱱ ᱟᱹᱣᱨᱤ ᱟ ᱾
ᱦᱮᱸ ᱟᱪᱪᱷᱟ ᱜᱚᱝᱠᱮ ᱡᱚᱢ ᱠᱚᱫᱚ ᱦᱩᱭ ᱵᱟᱲᱟ ᱠᱟᱱ ᱜᱮᱭᱟ ᱥᱮ ᱵᱟᱝ?
ᱡᱚᱢ ᱠᱚᱫᱚ ᱚᱸᱻ ᱠᱤᱪᱷᱩ ᱠᱷᱚᱱ ᱟᱜᱮ ᱜᱮ ᱡᱚᱢ ᱵᱟᱲᱟ ᱦᱩᱭ ᱮᱱᱟ ᱾ ᱛᱚ ᱟᱯᱮ ᱯᱮ ᱡᱚᱢ ᱵᱟᱲᱟ ᱠᱮᱫᱟ ᱥᱮ ᱵᱟᱝ?
ᱦᱮᱸᱻ ᱟᱞᱮ ᱦᱚᱸᱻ ᱱᱚᱜ- ᱚᱭ ᱡᱚᱢ ᱵᱟᱲᱟ ᱠᱟᱛᱮ ᱦᱚᱸᱻᱜᱚᱭ ᱫᱩᱲᱩᱵ ᱠᱟᱱᱟᱞᱮ᱾
ᱫᱩᱲᱩᱫ ᱠᱟᱱᱟᱞᱮ ᱾ ᱚ ᱪᱮᱜ ᱠᱚ ᱩᱛᱩ ᱵᱟᱲᱟ ᱩᱛᱩ ᱠᱚ ᱦᱳᱭ ᱠᱟᱱ ᱛᱟᱢᱟ ᱛᱮᱦᱮᱧ ᱫᱚ?
ᱩᱛᱩ ᱠᱚᱫᱚ ᱦᱚᱞᱟ ᱚᱱᱮ ᱫᱟᱜ ᱵᱤᱡᱽᱞᱤ ᱠᱮᱜᱟᱭ ᱾ ᱟᱫᱚ ᱠᱟᱹᱴᱤᱡ ᱮ ᱯᱮᱨᱮᱡ ᱧᱚᱜ ᱠᱟᱫᱟ ᱾ ᱟᱫᱚ ᱫᱚᱢᱮ ᱫᱚ ᱵᱟᱭ ᱯᱮᱨᱮᱡ ᱠᱟᱫᱟ ᱟᱫᱚᱼᱼᱼ ᱛᱩᱭᱮᱱ ᱜᱮᱭᱟ ᱟᱫᱚ ᱦᱟᱹᱠᱩ ᱱᱚᱰᱮ ᱵᱟᱺᱫᱷ ᱢᱮᱱᱟ-ᱜ ᱠᱟᱜ ᱛᱟᱞᱮᱭᱟ ᱾ ᱟᱫᱚ ᱵᱟᱺᱫᱷ ᱠᱷᱚᱱ ᱠᱟᱹᱴᱤᱡ ᱠᱚ ᱫᱟᱹᱲ ᱧᱚᱜ ᱜᱮᱭᱟ ᱾ ᱟᱫᱚ ᱩᱝᱠᱩ ᱠᱚᱜᱮ ᱥᱟᱵᱼᱼᱼ ᱵᱟᱲᱟ ᱞᱮᱫ ᱠᱚ ᱛᱟᱦᱮᱸᱫ ᱞᱮ ᱟᱫᱚ ᱩᱱᱠᱩ ᱠᱚᱜᱮ ᱞᱮ ᱩᱛᱩ ᱠᱟᱜ ᱠᱚ ᱛᱮᱦᱮᱧ ᱫᱚ ᱾
ᱦᱟᱸ ᱩᱱᱠᱩ ᱫᱚ ᱟᱨᱚ ᱵᱮᱥ ᱴᱷᱤᱠ ᱜᱮ ᱥᱤᱵᱤᱞᱟ ᱮᱠᱫᱚᱢ ᱾ ᱟᱹᱰᱤ ᱢᱳᱸᱡᱷ ᱵᱩᱡᱷᱟᱹᱜ-ᱟ ᱾ ᱡᱚᱠᱷᱚᱱ ᱵᱟᱺᱫᱷ ᱠᱚ ᱯᱮᱨᱮᱡᱚᱜ-ᱟ᱾ ᱦᱟᱹᱠᱩ ᱠᱩ ᱩᱰᱩᱠᱚᱜ-ᱟ᱾ ᱠᱩ ᱵᱟᱸᱫᱷ
ᱦᱮᱸᱻ ᱦᱮᱸᱻ ᱜᱚᱝᱠᱮ ᱟᱯᱮᱭᱟᱜ-ᱟ ᱯᱩᱠᱷᱨᱤ ᱠᱚᱫᱚ ᱢᱮᱱᱟᱜ ᱠᱟᱜ-ᱟ ᱥᱮ ᱵᱟᱝ?
ᱯᱩᱠᱷᱨᱤ ᱫᱚ ᱦᱮᱸᱻ ᱢᱮᱱᱟᱜ ᱜᱮᱭᱟ ᱛᱚ ᱯᱩᱠᱷᱨᱤ ᱢᱮᱱᱟᱜ-ᱟ ᱾ ᱡᱚᱠᱷᱚᱱ ᱱᱚᱜ-ᱚᱭᱼᱼᱼ ᱚᱦᱚᱜ ᱛᱚ ᱫᱟᱜ ᱫᱤᱱ ᱦᱟᱜ ᱦᱤᱡᱩᱜ ᱠᱟᱱᱟ ᱚᱰᱮ ᱦᱟᱸᱜ ᱯᱮᱨᱮᱡᱚᱜᱼᱼᱼ ᱜᱮᱭᱟ ᱦᱟᱜ ᱫᱟᱜ ᱡᱚᱠᱷᱚᱱ ᱫᱟᱜ ᱯᱮᱨᱮᱡᱚᱜ-ᱟ ᱾ ᱛᱚᱠᱷᱚᱱ ᱫᱚ ᱵᱟᱨᱦᱮ ᱠᱚ ᱩᱰᱩᱠᱚᱜ-ᱟ᱾ ᱦᱟᱹᱠᱩᱼᱼᱼ ᱠᱷᱮᱛ ᱥᱮᱜ ᱠᱚ ᱪᱟᱞᱟᱣᱮᱱ ᱜᱮ, ᱡᱟᱦᱟᱸ ᱠᱷᱮᱛᱼᱼᱼ ᱠᱚᱨᱮ ᱚᱱᱮ ᱵᱟᱝ ᱠᱩ ᱪᱟᱥ ᱠᱟᱜ-ᱟ, ᱟᱫᱚ ᱚᱱᱟ ᱠᱚᱨᱮ ᱦᱟᱹᱠᱩ ᱠᱚ ᱥᱟᱵ ᱟᱹᱰᱤ ᱨᱟᱹᱥᱠᱟᱹ ᱜᱮ ᱵᱩᱡᱷᱟᱹᱜ-ᱟ ᱾ ᱫᱟᱜ-ᱫᱟᱜ ᱛᱮᱜᱮᱞᱮ ᱥᱟᱵ ᱠᱚᱣᱟ ᱯᱩᱨᱟᱹ ᱱᱟ ᱾
ᱟᱞᱮ ᱥᱮᱫ ᱦᱚᱸ ᱱᱚᱝᱠᱟ ᱠᱚ ᱪᱟᱞᱟᱜ ᱜᱮᱭᱟ᱾ ᱟᱹᱰᱤ ᱜᱟᱱ ᱚᱝᱠᱟ ᱡᱚᱠᱷᱚᱱ ᱵᱷᱟᱸᱜᱚᱴᱚ-ᱜ ᱜᱮᱭᱟ ᱫᱟᱜ ᱯᱮᱨᱮᱡ ᱠᱟᱛᱮ ᱩᱰᱩᱠᱚᱜ-ᱟ ᱠᱚ ᱩᱱ ᱚᱠᱛᱚ ᱟᱫᱚ ᱪᱟᱞᱟᱜ ᱜᱮᱭᱟ ᱫᱳᱢᱮᱞ-ᱫᱳᱢᱮᱞ
ᱦᱩᱸ ᱟᱹᱰᱤ ᱨᱟᱹᱥᱠᱟᱹ ᱜᱮ ᱵᱩᱡᱷᱟᱹᱜ-ᱟ ᱾ ᱢᱚᱸᱡᱽ ᱜᱮ, ᱟᱵᱚᱣᱟᱜ ᱛᱚ ᱚᱱᱟ ᱜᱮᱛᱚ ᱥᱮᱫᱟᱭ ᱼᱼᱼ
ᱦᱮᱸᱻᱦᱮᱸ ᱟᱪᱪᱷᱟ ᱜᱚᱝᱠᱮ ᱴᱷᱤᱠ-ᱟ ᱦᱮᱸᱜ ᱦᱮᱸᱻ ᱦᱮᱸ ᱟᱨᱦᱚᱸ ᱨᱚᱯᱚᱲ ᱦᱩᱭᱩᱜ-ᱟ, ᱱᱚᱝᱠᱟ ᱦᱟᱜ ᱦᱳᱭᱼᱼᱼ
ᱢᱟ ᱛᱟᱞᱦᱮ ᱡᱚᱦᱟᱨ ᱜᱮ ᱾